ᱦᱚ ᱦᱮᱞᱳ
ᱦᱮᱸ ᱦᱮᱞᱳ
ᱡᱚᱦᱟᱨ ᱜᱮ
ᱦᱮᱸ ᱡᱚᱦᱟᱨ ᱜᱮ ᱡᱚᱦᱟᱨ
ᱟᱸᱡᱚᱢ ᱧᱟᱢᱚᱜ ᱠᱟᱱᱟ
ᱦᱩᱸ ᱟᱸᱡᱚᱢᱚᱜ ᱠᱟᱱᱟ ᱞᱟᱹᱭ ᱢᱮ
ᱦᱩᱸ ᱥᱟᱹᱜᱩᱱ ᱥᱮᱛᱟᱜ
ᱦᱩᱸ ᱥᱟᱹᱜᱩᱱ ᱥᱮᱛᱟᱜ ᱦᱚᱭ
ᱦᱩᱸ ᱦᱩᱸ
ᱛᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ ᱛᱚ ᱱᱩᱱᱟᱹᱜ ᱧᱤᱫᱟᱹ ᱪᱟᱜ ᱮᱢ ᱨᱚᱲ ᱮᱫᱟ ᱟᱢ ᱜᱮ ᱪᱮᱫ ᱠᱚ ᱪᱤᱠᱟᱹᱭ
ᱪᱤᱠᱟᱹ ᱦᱚ ᱵᱟᱝ ᱫᱟᱜ ᱢᱟᱺᱰᱤ ᱠᱚ ᱡᱚᱢ ᱦᱩᱭᱩᱜ ᱠᱟᱱᱟ
ᱟᱪᱪᱷᱟ ᱟᱪᱪᱷᱟ
ᱦᱩᱸ
ᱫᱤᱭᱮ ᱛᱟᱦᱞᱮ ᱪᱮᱫᱠᱟ ᱢᱮᱱᱟᱜ ᱟᱠᱟ ᱢᱮᱭᱟ ᱟᱹᱣᱨᱤ ᱡᱚᱢ ᱠᱚᱫᱚ ᱟᱹᱣᱨᱤ ᱦᱩᱭᱩᱜᱼᱟ ᱠᱟᱹᱴᱤᱡ ᱯᱚᱨᱮ ᱡᱚᱢ ᱦᱩᱭᱩᱜᱼᱟ
ᱟᱪᱪᱷᱟ
ᱛᱟᱦᱞᱮ ᱪᱮᱫᱠᱟ ᱢᱮᱱᱟᱜ ᱟᱠᱟᱫ ᱢᱮᱭᱟ
ᱦᱚᱸ ᱱᱟᱯᱟᱭ ᱜᱮᱭᱟ ᱟᱯᱟᱛᱚᱛᱚ
ᱟᱪᱪᱷᱟ ᱟᱪᱪᱷᱟ ᱱᱟᱯᱟᱭ ᱛᱟᱦᱮᱸ ᱞᱮᱱ ᱠᱷᱟᱱ ᱦᱮᱸ ᱤᱱᱠᱟᱹ ᱱᱟᱯᱟᱭ ᱜᱮ ᱟᱹᱞᱤᱧ ᱦᱚᱸ
ᱦᱚᱭ ᱵᱷᱟᱜᱤ ᱠᱟᱛᱷᱟ
ᱟᱹᱞᱤᱧᱟᱜ ᱵᱮᱜᱜᱨᱟᱣᱩᱱᱰ ᱨᱮ ᱡᱟᱦᱟᱱᱟᱜ ᱵᱟᱝ ᱟᱸᱡᱚᱢᱚᱜ ᱠᱟᱱᱟ ᱛᱚ
ᱵᱟᱝ ᱵᱟᱝ ᱵᱟᱝ ᱟᱸᱡᱚᱢᱚᱜ ᱠᱟᱱᱟ ᱚᱱᱠᱟ ᱫᱚ
ᱟᱪᱪᱷᱟ ᱟᱪᱪᱷᱟ ᱴᱷᱤᱠ ᱜᱮᱭᱟ
ᱞᱟᱹᱭ ᱫᱟᱞᱤᱧ ᱛᱟᱦᱟᱞᱮ ᱟᱯᱮ ᱥᱮᱫ ᱮ ᱫᱟᱜᱮᱜᱼᱟ
ᱟᱞᱮ ᱥᱮᱫ ᱢᱟ ᱫᱟᱜ ᱜᱮ ᱵᱟᱭ ᱫᱟᱜᱮᱫ ᱫᱚᱭ
ᱟᱪᱪᱷᱟ
ᱟᱯᱮ ᱥᱮᱫ ᱫᱟᱜ ᱵᱟᱲᱟᱭᱮᱫᱟᱭ
ᱦᱮᱸ ᱫᱟᱜ ᱜᱮ ᱯᱨᱟᱭ ᱜᱮ ᱫᱟᱜ ᱤᱫᱤᱭᱮᱫᱟᱭ ᱛᱚ ᱨᱚᱦᱚᱭ ᱪᱟᱥ ᱠᱟᱹᱢᱤ ᱠᱚᱫᱚ ᱛᱤᱱᱟᱹᱜ ᱪᱮᱫᱞᱮᱠᱟ
ᱟᱹᱣᱨᱤᱞᱮ ᱥᱩᱨᱩ ᱭᱟ ᱮᱠᱷᱚᱱᱳ
ᱟᱪᱪᱷᱟ ᱟᱪᱪᱷᱟ ᱟᱞᱮ ᱦᱚᱸ ᱚᱱᱠᱟ ᱜᱮ ᱟᱹᱣᱨᱤᱞᱮ ᱟᱨᱟᱢᱵᱚᱭᱟ ᱫᱟᱜ ᱮᱜ ᱨᱮᱦᱚᱭ
ᱦᱳᱭ
ᱟᱪᱪᱷᱟ
ᱫᱟᱜ ᱠᱷᱟᱱ ᱫᱚᱢᱮ ᱫᱟᱜᱟᱭ ᱵᱟᱠᱷᱟᱱ ᱫᱚ ᱵᱟᱝ
ᱦᱮᱸ ᱦᱮᱸ ᱡᱚᱠᱷᱚᱱ ᱫᱟᱜ ᱨᱮᱱᱟᱜ ᱫᱚᱨᱠᱟᱨ ᱵᱟᱱᱩᱜᱼᱟ ᱩᱱᱫᱚ ᱫᱚᱢᱮ ᱫᱟᱜᱟᱭ ᱡᱚᱠᱷᱚᱱ ᱫᱟᱜ ᱨᱮᱱᱟᱜ ᱫᱚᱨᱠᱟᱨᱟ
ᱠᱷᱟᱱᱮ ᱯᱩᱨᱟᱹ ᱵᱟᱹᱫᱽ ᱠᱚ ᱯᱮᱨᱮᱡ ᱪᱟᱵᱟᱭᱟᱭ ᱵᱟᱠᱷᱟᱱ ᱫᱚ ᱨᱚᱦᱚᱲ ᱜᱮ ᱛᱟᱦᱮᱱ ᱛᱟᱢᱟ
ᱦᱩᱸ ᱦᱩᱸ
ᱟᱪᱪᱷᱟ ᱛᱟᱦᱚᱞᱮ ᱞᱟᱹᱭ ᱵᱤᱱ ᱦᱚᱞᱟ ᱢᱟᱫᱷᱮᱨ ᱦᱩᱞ ᱢᱟᱦᱟ ᱠᱚ ᱯᱟᱨᱚᱢᱮᱱᱟ ᱪᱮᱫ ᱞᱮᱠᱟ ᱢᱟᱱᱟᱣ ᱜᱩᱱᱟᱹᱣ ᱠᱮᱫᱟ ᱯᱮ ᱟᱯᱮᱥᱮᱫ
ᱟᱞᱮᱥᱮᱫ ᱫᱚ ᱱᱟᱯᱟᱭ ᱠᱚ ᱢᱟᱱᱟᱣ ᱠᱮᱫᱟ ᱦᱮᱸ ᱦᱩᱞ ᱢᱟᱦᱟ ᱟᱫᱚ ᱵᱚᱸᱜᱟ ᱵᱟᱲᱟ ᱠᱟᱛᱮ ᱜᱮ ᱛᱚᱠᱷᱚᱱ ᱠᱷᱚᱱᱟᱜ ᱜᱮ ᱫᱟᱜ ᱠᱮᱫᱟᱭ ᱟᱫᱚ ᱠᱤᱪᱷᱩ ᱠᱷᱮᱞᱳᱰ ᱠᱚ ᱛᱟᱦᱮᱸᱜᱼᱟ ᱚᱱᱟ ᱠᱚᱫᱚ ᱟᱫᱚ ᱠᱮᱱᱥᱮᱞ ᱠᱮᱫᱟ ᱠᱚ ᱦᱮᱸ ᱡᱟᱜᱮ ᱜᱟᱭᱟᱱ ᱠᱚᱠᱚ ᱫᱚᱦᱚ ᱞᱮᱫ ᱛᱟᱦᱮ ᱠᱟᱹᱴᱤᱡ ᱜᱤᱫᱽᱨᱟᱹ ᱟᱜ ᱚᱱᱟ ᱠᱚᱜᱮ ᱦᱩᱭ ᱮᱱᱟ ᱮᱥᱴᱮᱡ ᱞᱮᱫ ᱫᱚᱠᱚ ᱵᱟᱠᱷᱟᱱ ᱫᱚ ᱟᱫᱚ ᱚᱠᱟᱨᱮ ᱦᱩᱭ ᱠᱚᱼᱟ ᱚᱸᱰᱮ ᱫᱚ ᱫᱟᱜ ᱠᱚ ᱡᱚᱢᱟ ᱞᱮᱱᱟ ᱵᱟᱝ ᱦᱩᱭᱱᱟ ᱠᱷᱮᱞᱳᱰ ᱠᱚ ᱟᱯᱮ ᱥᱮᱫ ᱪᱮᱫ ᱞᱮᱠᱟ ᱠᱚ ᱢᱟᱱᱟᱣ ᱠᱮᱫᱟ
ᱟᱞᱮᱥᱮᱫ ᱫᱚ ᱚᱱᱠᱟ ᱢᱟᱱᱮ ᱢᱟᱱᱮ ᱠᱚ ᱪᱟᱹᱞᱩ ᱠᱟᱱᱟ ᱯᱟᱲᱦᱟᱜ ᱜᱮᱭᱟ ᱚᱸᱰᱮ ᱮᱠᱡᱟᱢ ᱡᱚᱠᱦᱚᱱ ᱫᱚ ᱚᱠᱟᱨᱮ ᱼᱼ ᱦᱩᱞ ᱫᱤᱵᱚᱥ ᱤᱫᱤ ᱠᱟᱛᱮ ᱚᱱᱟ ᱢᱤᱫ ᱵᱟᱨᱟᱨ ᱠᱟᱛᱷᱟ ᱤᱱᱟ ᱟᱹᱰᱤ ᱥᱚᱴ ᱠᱷᱟᱴ ᱛᱮ ᱞᱮ ᱢᱟᱱᱟᱣᱟ ᱫᱟ
ᱚ ᱛᱤᱱᱟᱹᱜ ᱨᱮᱵᱤᱱ ᱚᱞᱚᱜ ᱠᱟᱱᱛᱮ
ᱱᱤᱛᱚᱜ ᱛᱷᱟᱲ ᱤᱭᱟᱲ ᱪᱟᱞᱟᱜ ᱠᱟᱱᱟ ᱛᱟᱞᱤᱧᱟ
ᱟᱪᱪᱷᱟ ᱟᱹᱵᱤᱱ ᱦᱚᱸ ᱟᱹᱞᱤᱧ ᱦᱚᱸ ᱟᱹᱵᱤᱱ ᱞᱮᱠᱟᱜᱮ ᱟᱹᱞᱤᱧ ᱦᱚᱸ ᱟᱹᱵᱤᱱ ᱞᱮᱠᱟᱜᱮ ᱦᱳᱭ ᱤᱧ ᱫᱚ ᱱᱚᱛᱮ ᱠᱳᱞᱠᱟᱛᱟ ᱥᱮᱫ ᱨᱮ
ᱟᱪᱪᱷᱟ ᱟᱪᱪᱷᱟ
ᱟᱹᱵᱤᱱ ᱫᱚ
ᱟᱞᱤᱧ ᱫᱚ ᱵᱟᱠᱩᱲᱟ ᱥᱮᱫ ᱨᱮᱜᱮ
ᱟᱪᱪᱷᱟ ᱵᱷᱟᱜᱤ ᱜᱮ
ᱦᱩᱞ ᱫᱤᱵᱚᱥ ᱠᱚᱨᱮ ᱟᱹᱰᱤ ᱠᱤᱪᱩ ᱢᱟᱱᱮ ᱚᱱᱥᱴᱟᱱ ᱠᱚ ᱚᱨᱜᱮᱥᱴᱟᱨ ᱠᱚ ᱠᱚ ᱫᱚᱦᱚᱭ ᱫᱟ
ᱚᱱᱟ ᱠᱚᱨᱮ ᱫᱚ ᱯᱨᱳᱜᱨᱟᱢ ᱠᱚᱫᱚ ᱵᱟᱝ ᱫᱚᱦᱚ ᱜᱮ ᱩᱪᱤᱛ ᱟᱪᱪᱷᱟ ᱟᱪᱪᱷᱟ ᱚᱱᱟ ᱫᱚ ᱟᱵᱚᱱᱟᱜ ᱫᱩᱠ ᱫᱤᱵᱚᱥ ᱠᱟᱱᱟ ᱫᱩᱠ ᱢᱟᱦᱟ ᱦᱮᱸᱥᱼ ᱟᱨ ᱟᱢ ᱡᱩᱫᱤ ᱨᱟᱹᱥᱠᱟᱹ ᱢᱮᱫ ᱛᱮᱢ ᱧᱮᱞᱟ ᱚᱱᱟᱫᱚ ᱵᱟᱹᱲᱤᱡ ᱦᱩᱸᱩ ᱟᱢ ᱫᱚ ᱟᱹᱭᱩᱵ ᱵᱮᱲᱟ ᱯᱨᱳᱜᱨᱟᱢᱟᱢ ᱮᱱᱮᱡ ᱵᱟᱲᱟᱭᱟᱢ ᱚᱠᱟ ᱫᱤᱱ ᱨᱮ ᱚᱠᱟ ᱫᱤᱱ ᱨᱮ ᱪᱮᱫ ᱢᱟᱱᱟᱜᱼᱟ ᱚᱱᱟ ᱦᱤᱥᱟᱹᱵᱽ ᱛᱮ ᱠᱚᱨᱟᱣ ᱦᱩᱭᱩᱜ ᱛᱟᱢᱟ ᱦᱮᱸ ᱥᱮ ᱦᱩᱸ ᱦᱮᱸ
ᱛᱟᱦᱮᱸ ᱞᱮᱱᱟ ᱵᱟᱯᱞᱟ ᱚᱲᱟᱜ ᱠᱚᱨᱮ ᱰᱤᱡᱮ ᱵᱚᱠᱥ ᱢᱟᱭᱤᱠ ᱵᱚᱠᱥ ᱠᱟᱛᱮ
ᱱᱚᱣᱟ ᱠᱚᱫᱚ ᱵᱟᱝ ᱥᱟᱯᱳᱨᱴ ᱞᱮᱠᱟᱜᱮ ᱟᱨ ᱟ ᱱᱚᱣᱟ ᱫᱚ ᱚᱠᱚᱭ ᱰᱤᱡᱮ ᱵᱚᱠᱥ ᱛᱟᱠᱚ ᱩᱱᱠᱩ ᱫᱚ ᱟᱨ ᱛᱟᱦᱞᱮ ᱩᱱᱠᱩ ᱢᱟ ᱵᱟᱰᱟᱭ ᱜᱮ ᱵᱟᱠᱚ ᱵᱟᱰᱟᱭ ᱞᱮᱫ ᱴᱟᱢᱟᱠ ᱛᱩᱢᱫᱟᱹᱜ ᱪᱤᱠᱟ ᱠᱚ ᱨᱩᱭᱟ ᱦᱮᱸ ᱥᱮ ᱟᱨ ᱪᱷᱟᱲᱟ ᱜᱮ ᱵᱟᱢ ᱥᱮᱲᱟ ᱞᱮᱫ ᱨᱩ ᱟᱢᱟᱜ ᱱᱤᱡᱮᱨᱟᱜ ᱠᱟᱞᱪᱟᱨᱟᱞ ᱨᱮᱱᱟᱜ ᱛᱩᱢᱫᱟᱜ ᱴᱟᱢᱟᱠ ᱦᱮᱱᱟᱜ ᱛᱟᱢᱟ ᱡᱮᱦᱮᱛᱩ ᱛᱟᱣ ᱪᱮᱫᱟᱜ ᱢᱟᱭᱤᱠ ᱵᱚᱠᱥ ᱫᱚᱢ ᱟᱹᱜᱩᱭᱟ ᱦᱮᱸ ᱥᱮ ᱛᱟᱦᱮᱱ ᱛᱩᱞᱩᱡ ᱟᱢ ᱮᱴᱟᱜᱟᱜ ᱮᱢ ᱵᱮᱵᱚᱦᱟᱨ ᱫᱟ ᱟᱢ ᱟᱢ ᱱᱤᱡᱮ ᱱᱤᱡᱮ ᱛᱮ ᱛᱚᱢ ᱟᱢᱟᱜ ᱱᱤᱡᱮᱨᱟᱜ ᱠᱟᱞᱪᱟᱨ ᱨᱮᱱᱟᱜ ᱛᱚ ᱡᱤᱱᱤᱥ ᱮᱢ ᱢᱤᱫ ᱫᱷᱟᱨᱮ ᱠᱟᱜ ᱠᱟᱱᱟ
ᱦᱩᱸ ᱱᱤᱡᱮᱨᱟᱜ ᱵᱟᱹᱜᱤ ᱠᱟᱛᱮᱜ ᱦᱟᱱᱮ ᱮᱴᱟᱜ ᱦᱚᱲ ᱮᱢ
ᱦᱳᱭ ᱦᱳᱭ ᱦᱳᱭ ᱦᱩᱸᱩ ᱦᱳᱭ
ᱟᱹᱰᱤ ᱡᱟᱭᱜᱟ ᱨᱮᱜᱮ ᱧᱮᱞᱚᱜ ᱠᱟᱱ ᱡᱮ ᱢᱟᱭᱤᱠ ᱵᱚᱠᱥ ᱟᱵᱚᱣᱟᱜ ᱢᱤᱠ ᱵᱚᱠᱥ ᱛᱮᱜᱮ ᱠᱚ ᱦᱮᱡ ᱠᱟᱱᱟ ᱛᱚ ᱱᱚᱝᱠᱟ ᱛᱮᱜ ᱟᱵᱚ ᱢᱟᱱᱮ ᱨᱩ ᱛᱤᱱᱟᱹᱜ ᱜᱟᱱ ᱮᱱᱮᱡ ᱥᱮᱨᱮᱧ ᱞᱟᱭ ᱞᱮ ᱦᱤᱲᱤᱧᱚᱜ ᱠᱟᱱᱟ
ᱦᱳᱭ ᱦᱳᱭ ᱟᱨ ᱱᱮᱛᱟᱨ ᱢᱟ ᱡᱟᱦᱟᱱᱟᱜ ᱜᱮ ᱢᱚᱱᱮ ᱠᱟᱜ ᱢᱮ ᱛᱮᱦᱮᱧ ᱠᱷᱩᱱᱴᱟᱹᱣᱢ ᱫᱚᱦᱚ ᱠᱮᱫᱟ ᱥᱚᱦᱨᱟᱭ ᱟᱨ ᱜᱟᱯᱟ ᱯᱨᱳᱜᱨᱟᱢ ᱫᱚᱦᱚᱭ ᱢᱮᱥᱮ ᱟᱢ ᱚᱸᱰᱮ ᱜᱮᱛᱚ ᱵᱷᱳᱴᱮᱢ ᱮᱢ ᱧᱮᱧᱟᱢᱟ ᱦᱮᱸᱥᱮ ᱟᱢᱟᱜ ᱥᱚᱦᱨᱟᱭ ᱨᱮᱫᱚ ᱦᱚᱲ ᱵᱟᱠᱚ ᱦᱤᱡᱩᱜ ᱛᱟᱢᱟ ᱛᱟᱨᱯᱚᱨᱮᱨ ᱫᱤᱱ ᱫᱚᱦᱚ ᱠᱟᱜ ᱢᱮ ᱫᱚᱥᱟᱨ ᱫᱤᱱ ᱦᱤᱡᱩᱜ-ᱟ ᱯᱨᱳᱜᱨᱟᱢ ᱧᱮᱞ ᱠᱚᱣᱟᱢ ᱢᱤᱫ ᱰᱟᱹᱦᱤ ᱦᱚᱲ ᱛᱟᱶ ᱚᱱᱟ ᱨᱮᱜᱮ ᱛᱚ ᱵᱷᱳᱴ ᱮᱢ ᱫᱤᱥᱟᱹᱭᱫᱟ ᱥᱮ ᱚᱠᱟ ᱥᱮᱫ ᱨᱮ ᱦᱚᱲ ᱚᱠᱟᱥᱮᱫ ᱠᱚ ᱪᱟᱞᱟᱜ ᱠᱟᱱᱟ
ᱦᱩᱸᱩ
ᱦᱮᱸ ᱟᱨ ᱢᱚᱡ ᱥᱚᱦᱨᱟᱭ ᱠᱚᱨᱮ ᱫᱚ ᱟᱸᱜᱟ ᱦᱚᱸ ᱵᱟ ᱦᱩᱸᱦᱩᱸ
ᱠᱟᱹᱴᱤᱡ ᱠᱟᱹᱴᱤᱡ ᱢᱮᱟᱝ ᱢᱮᱛᱟᱠᱚᱣᱟ ᱦᱟᱱᱮ ᱪᱮᱫ ᱪᱷᱟᱯᱚᱞ ᱪᱷᱟᱹᱯᱨᱤ ᱪᱮᱫ ᱠᱚ ᱮᱱᱮᱡ ᱠᱟᱱᱟ
ᱦᱩᱸ ᱚᱱᱟ ᱜᱮᱛᱚ ᱟᱫᱚ ᱯᱨᱳᱜᱨᱟᱢᱮᱢ ᱫᱚᱦᱚᱭ ᱠᱷᱟᱱ ᱚᱱᱟ ᱫᱚ ᱟᱭᱳ ᱵᱟᱵᱟᱣᱟᱜ ᱥᱤᱠᱷᱱᱟᱹᱛ ᱵᱟᱠᱚ ᱮᱢ ᱟᱠᱟᱫ ᱠᱚᱣᱟ ᱜᱤᱫᱨᱟᱹ ᱦᱮᱸ ᱥᱮ ᱠᱟᱹᱴᱤᱡ ᱠᱷᱚᱱ ᱵᱟ ᱠᱚ ᱦᱚᱲ ᱥᱮᱲᱟ ᱟᱠᱟᱫ ᱠᱚᱣᱟ ᱱᱚᱣᱟ ᱛᱚ ᱡᱷᱚᱛᱚ ᱚᱲᱟᱜ ᱨᱮᱱ ᱜᱤᱫᱨᱟᱹ ᱠᱚᱫᱚ ᱵᱟᱠᱚ ᱚᱱᱠᱟᱱᱟ ᱟᱢ ᱮᱸᱜᱟᱛ ᱟᱯᱟᱛ ᱴᱷᱤᱠᱮᱢ ᱛᱟᱦᱮᱱ ᱠᱷᱟᱱ ᱜᱤᱫᱽᱨᱟᱹ ᱴᱷᱤᱠ ᱜᱮ ᱛᱟᱦᱮᱱᱟᱭ ᱟᱢ ᱟᱭᱳᱼᱵᱟᱵᱟ ᱡᱩᱫᱤ ᱯᱨᱳᱜᱨᱟᱢ ᱧᱮᱞᱮᱢ ᱩᱴᱷᱟᱜ-ᱟ ᱛᱟᱦᱞᱮ ᱜᱤᱫᱨᱟᱹ ᱪᱮᱫᱟᱜ ᱵᱟᱭ ᱤᱡᱟᱹᱜ ᱛᱟᱢᱟ ᱟᱨ ᱥᱤᱠᱷᱱᱟᱹᱛ ᱵᱟᱭ ᱮᱢᱟᱭ ᱠᱟᱱ ᱠᱷᱟᱱ ᱡᱮ ᱚᱠᱟ ᱠᱚ ᱵᱷᱟᱹᱜᱤᱭᱟ ᱚᱠᱟ ᱠᱚ ᱵᱟᱝ ᱵᱷᱟᱹᱜᱤᱭᱟ᱾ ᱩᱱᱤ ᱛᱚ ᱛᱟᱦᱞᱮ ᱩᱱᱤ ᱛᱚ ᱠᱷᱳᱞᱟ ᱟᱠᱟᱥᱮ ᱧᱟᱢ ᱟᱠᱟᱫᱟᱭ ᱩᱱᱤ ᱩᱰᱷᱟᱹᱣ ᱫᱟᱲᱮᱭᱟᱜ ᱠᱟᱱᱟᱭ ᱡᱟᱦᱟᱸ ᱥᱮᱫ ᱜᱮ ᱪᱟ ᱵᱟᱠᱚ ᱢᱟᱱᱟᱣᱮᱭᱟ ᱵᱟᱠᱚ ᱵᱟᱨᱚᱱᱮᱭᱟ ᱟᱨ ᱱᱮᱛᱟᱨ ᱢᱟ ᱩᱱᱟᱹᱜ ᱦᱟᱨᱟ ᱡᱩᱣᱟᱹᱱ ᱠᱚᱫᱚ ᱵᱟᱢ ᱧᱟᱢ ᱠᱚᱣᱟ ᱱᱮᱛᱟᱨ ᱢᱟᱱᱮ ᱠᱟᱹᱴᱤᱡ ᱠᱟᱹᱴᱤᱡ ᱠᱚᱜᱮ ᱵᱟᱨᱚ ᱛᱮᱨᱚ ᱪᱚᱫᱳ ᱚᱱᱠᱟᱱ ᱵᱚᱭᱚᱥ ᱠᱚ
ᱦᱮᱸ ᱦᱩᱸ ᱡᱟᱦᱟᱸ ᱵᱩᱡ ᱟᱠᱟᱫᱟ ᱚᱱᱠᱟᱱᱤᱡ ᱫᱚ ᱵᱟᱢ ᱧᱟᱢᱮᱭᱟ ᱡᱟᱦᱟᱸᱭ ᱩᱱᱠᱩ ᱠᱟᱹᱴᱤᱡ
ᱦᱩ ᱟᱫᱚ ᱚᱱᱟᱫᱚ ᱯᱨᱳᱜᱨᱟᱢᱮ ᱮᱢ ᱵᱚᱱᱫᱚ ᱯᱨᱳᱜᱨᱟᱢ ᱵᱚᱱᱫᱚ ᱦᱚᱪᱚᱭᱟ ᱛᱚᱵᱮ ᱛᱚ ᱩᱱᱠᱩ ᱦᱚᱲ ᱦᱚᱸᱠᱚ ᱵᱚᱱᱫᱚᱜ-ᱟ᱾ᱟᱢ ᱯᱨᱳᱜᱨᱟᱢᱮ ᱮᱢ ᱟᱹᱜᱩᱭᱮᱫ ᱛᱮᱜᱮ ᱛᱚ ᱩᱱᱠᱩ ᱦᱚᱲ ᱠᱚ ᱦᱤᱡᱩᱜ ᱠᱟᱱᱟ, ᱩᱱᱠᱩ ᱠᱤ ᱮᱢᱱᱤ ᱮᱢᱱᱤ ᱠᱚ ᱮᱱᱮᱡ ᱟᱹᱪᱩᱨᱟ?
ᱦᱸ ᱚᱱᱟ ᱦᱚᱸ ᱥᱩᱫᱩ ᱚᱱᱠᱟ ᱯᱨᱳᱜᱨᱟᱢ ᱨᱮ ᱪᱟᱞᱟᱣ ᱠᱟᱛᱮᱜ ᱚᱱᱟ ᱮᱱᱮᱡ ᱥᱮᱨᱮᱧ ᱦᱚᱸ ᱫᱚ ᱵᱟᱝ᱾ ᱟᱨᱦᱚᱸ ᱮᱴᱟᱜ ᱠᱤᱪᱷᱩ ᱦᱚᱸ ᱧᱮᱞᱚᱜᱚᱜ ᱠᱟᱱᱟ, ᱡᱮᱢᱚᱱ
ᱜᱮ ᱟᱢ ᱴᱟᱢᱟᱠ ᱛᱩᱢᱫᱟᱜ ᱨᱮ ᱠᱳᱩᱞ ᱠᱚᱢ ᱩᱱᱠᱩ ᱜᱮ ᱵᱟᱠᱚ ᱮᱱᱮᱡ ᱟᱝᱠᱟ ᱫᱟᱲᱮᱭᱟᱜ-ᱟ, ᱟᱨ ᱯᱨᱳᱜᱨᱟᱢ ᱨᱮ ᱠᱳᱞ ᱠᱚᱢ ᱮᱱᱮᱡ ᱟᱸᱜᱟᱭ ᱛᱮᱟᱠᱚ ᱵᱟᱨᱫᱤᱱ ᱵᱚᱨᱚᱝᱠᱚ ᱮᱱᱮᱡ ᱟᱸᱜᱟᱭᱟ ᱚᱱᱮ ᱚᱱᱠᱟ᱾
ᱞᱚᱥᱚᱫ ᱨᱮ ᱜᱷᱞᱴᱟ ᱛᱮ ᱛᱟᱵᱮᱨ ᱛᱮ,
ᱟᱨ ᱱᱮᱛᱟᱨ ᱢᱟ ᱵᱷᱟᱨ ᱵᱟᱲᱟ ᱠᱚ ᱩᱰᱩ ᱟᱠᱟᱱ ᱠᱮᱢᱮᱨᱟ ᱵᱟᱞᱟ ᱠᱮᱢᱮᱨᱟ ᱵᱟᱞᱟ ᱫᱚ ᱟᱫᱚ ᱪᱮᱫ ᱟᱜᱪᱩᱨ, ᱦᱮᱸ ᱞᱟᱹᱭᱢᱮ
ᱞᱟᱹᱭᱫᱟᱹᱧ ᱡᱮ ᱱᱤᱛᱟᱨ ᱚᱱᱟ ᱧᱮᱞ ᱠᱟᱛᱮ ᱜᱮ ᱫᱤᱠ ᱯᱚᱪᱷᱟ ᱫᱤᱠᱩ ᱠᱚᱫᱚ ᱞᱟᱹᱭ ᱫᱟᱠᱚ ᱡᱟᱥ ᱥᱟᱱᱛᱟᱲ ᱦᱚᱲ ᱫᱚᱠᱚ ᱱᱚᱝᱠᱟᱱ ᱜᱮᱭᱟ, ᱥᱟᱱᱛᱟᱲ ᱥᱚᱢᱟᱡᱽ ᱫᱚ ᱱᱚᱝᱠᱟᱱ ᱜᱮᱭᱟ᱾ᱛᱚ
ᱦᱳᱭ ᱦᱳᱭ ᱦᱳᱭ ᱢᱟᱱᱮ ᱢᱤᱫᱴᱟᱝ ᱠᱩᱲᱤ ᱜᱤᱫᱨᱟᱹ ᱵᱟ ᱵᱟᱨ ᱢᱤᱫᱴᱟᱝ ᱠᱚᱲᱟ ᱜᱤᱫᱨᱟᱹᱢ ᱧᱮᱞ ᱞᱮᱠᱷᱟᱱ ᱜᱮ ᱞᱮᱭᱟᱢ ᱥᱟᱱᱛᱟᱲ ᱫᱚ ᱚᱱᱚᱝ ᱠᱟᱱᱟ ᱠᱚ ᱦᱮᱸ ᱥᱮ?
ᱦᱩᱸ ᱦᱩᱸ ᱦᱮᱸ
ᱟᱨᱠᱤ ᱡᱚᱛᱚ ᱥᱮᱞᱮᱫ ᱢᱮᱱᱟᱜ ᱠᱚᱣᱟ ᱵᱟᱹᱱᱩᱜ ᱠᱚᱣᱟ ᱠᱤᱱᱛᱩ ᱡᱚᱛᱚ ᱦᱚᱲᱟᱜ ᱧᱩᱛᱩᱢ ᱜᱮ ᱵᱚᱫᱱᱟᱢᱱᱟ᱾ ᱢᱟᱱᱮ ᱯᱩᱨᱟᱹ ᱟᱵᱚ ᱥᱟᱱᱛᱟᱲᱟᱜ ᱧᱩᱛᱩᱢ ᱜᱮ ᱵᱚᱫᱱᱟᱢ ᱱᱟ᱾
ᱩᱸ ᱯᱩᱨᱟᱹ ᱥᱟᱱᱛᱟᱲ ᱥᱚᱢᱟᱡ ᱴᱟᱜ ᱜᱮ ᱵᱟᱹᱲᱤᱡᱚᱜ-ᱟ᱾
ᱛᱟᱣ ᱱᱚᱣᱟ ᱯᱨᱳᱜᱨᱟᱢ ᱵᱚᱱᱫᱚ ᱦᱚᱪᱚ ᱩᱪᱤᱛ ᱪᱮ ᱵᱟᱝ ᱟᱵᱤᱱᱟ ᱢᱚᱱᱮᱛᱮ ᱪᱮᱞᱟᱭ ᱫᱟᱭ?
ᱚᱵᱚᱥᱥᱳᱭ ᱚᱵᱚᱥᱥᱳᱭ ᱪᱮᱫᱟᱜ ᱥᱮ ᱱᱚᱝᱠᱟ ᱠᱟᱛᱮᱫ ᱫᱚ ᱟᱵᱚ ᱛᱤᱱ ᱫᱤᱱ ᱱᱚᱝᱠᱟ ᱛᱮᱵᱚᱱ ᱪᱟᱵᱟᱜ-ᱟ᱾
ᱦᱳᱭ ᱱᱮᱛᱟᱨ ᱢᱟ ᱡᱩᱜ ᱜᱮ ᱯᱟᱞ ᱦᱚ ᱱᱮᱛᱟᱨ ᱢᱟ ᱡᱩᱜ ᱜᱮ ᱯᱟᱞ ᱯᱟᱞᱴᱟᱠᱟᱱᱫᱚ ᱞᱟᱦᱟ ᱛᱮᱢᱟ ᱯᱨᱳᱜᱨᱟᱢ ᱠᱚ ᱦᱩᱭ ᱠᱚᱜ-ᱟ ᱱᱤᱱᱟᱹᱜ ᱫᱚ ᱵᱟᱝ ᱨᱟᱠᱟᱵ ᱞᱮᱱᱟ ᱠᱚ ᱦᱮᱸᱥᱮ᱾ ᱯᱨᱳᱜᱨᱟᱢ ᱦᱩᱭ ᱠᱚᱜ-ᱟ, ᱴᱷᱤᱠ ᱴᱷᱟᱠ ᱜᱮ ᱧᱮᱞ ᱠᱚᱜ-ᱟ ᱠᱚ ᱫᱩᱲᱩᱵ ᱠᱚᱜ-ᱟ ᱠᱚ ᱪᱟᱵᱟ ᱠᱚᱜ-ᱟ᱾ ᱱᱮᱛᱟᱨ ᱢᱟ ᱡᱷᱚᱛᱚ ᱠᱚ ᱯᱟᱞᱴᱟᱣ ᱤᱫᱤᱜ ᱠᱟᱱᱟ ᱥᱮ ᱟᱹᱰᱤ ᱵᱟᱹᱲᱤᱡ ᱵᱟᱹᱲᱤᱡ ᱡᱟᱜ ᱦᱩᱭᱩᱜ ᱠᱟᱱᱟ᱾ ᱱᱟᱯᱟᱭᱟᱜ ᱠᱤ ᱛᱷᱚᱲᱮᱱᱟᱜ ᱦᱩᱭᱩᱜ ᱠᱟᱱᱟ ᱵᱟᱝ ᱦᱩᱭᱩᱜ ᱠᱟᱱᱟ᱾ ᱟᱫᱚ ᱱᱚᱣᱟ ᱫᱚ ᱪᱮᱫ ᱞᱮᱠᱟᱛᱮ ᱵᱚᱱᱫᱚ ᱞᱮᱠᱷᱟᱱ ᱟᱸᱡᱚᱢᱟᱠᱚ? ᱪᱮᱫ ᱞᱮᱠᱟᱛᱮ ᱞᱮᱭᱞᱮᱠᱷᱟᱱ?
ᱪᱮᱫ ᱠᱷᱟᱹᱛᱤᱨ ᱞᱟᱹᱭ ᱞᱮᱠᱷᱟᱱ
ᱦᱳᱭ ᱪᱮᱫ ᱪᱤᱠᱟᱹ ᱞᱮᱠᱟᱛᱮ ᱱᱚᱣᱟ ᱵᱚᱱᱫᱚᱭ ᱢᱟᱠᱚ ᱦᱩᱸ ᱦᱩᱸ
ᱵᱟᱝ ᱜᱟᱱᱚᱜᱼᱟ
ᱦᱚᱸ ᱦᱳᱭ ᱦᱳᱭ
ᱡᱟᱦᱟᱸ ᱠᱚ ᱨᱮ ᱧᱮᱞᱚᱜ ᱜᱮᱭᱟ ᱱᱤᱝᱠᱟ
ᱦᱩᱸ ᱦᱩᱸ
ᱚᱱᱟ ᱠᱚᱨᱮᱜ ᱦᱟᱱᱮ ᱩᱱᱠᱩ ᱮᱞᱟᱣ ᱚᱱᱠᱟᱱ ᱮᱱᱮᱡ ᱥᱮᱨᱮᱧ ᱫᱚ ᱫᱤᱱ ᱫᱤᱱ ᱪᱟᱜ
ᱦᱳᱭ ᱚᱱᱟ ᱠᱚ ᱦᱟᱸᱜ᱾
ᱟᱞᱮᱥᱮᱫ ᱫᱚ ᱟᱹᱰᱤ ᱠᱚ ᱞᱟᱦᱟ ᱠᱷᱚᱱᱟᱜ ᱜᱮᱠᱚ ᱥᱚᱪᱮᱛᱚᱱ ᱜᱮᱭᱟ ᱵᱟᱠᱚ ᱤᱭᱟᱹ ᱵᱟᱲᱟᱭ ᱜᱮᱭᱟ᱾ ᱯᱨᱳᱜᱨᱟᱢ ᱯᱨᱳᱜᱨᱟᱢ ᱠᱚᱫᱚ ᱵᱟᱠᱚ ᱫᱚᱦᱚᱭᱟ ᱚᱱᱟ ᱫᱚ ᱡᱤᱡᱮ ᱨᱟᱜ ᱯᱨᱳᱜᱨᱟᱢ ᱠᱚ ᱡᱮᱡᱟ ᱨᱟᱜ ᱟᱛᱚ ᱞᱮᱠᱟᱜᱮ ᱜᱟᱞᱢᱟᱨᱟᱣ ᱮᱢ ᱫᱩᱲᱩᱜ ᱞᱮᱱᱠᱷᱟᱱ ᱜᱮ ᱡᱮᱡᱟᱨ ᱯᱨᱚᱛᱛᱮᱠᱴᱤ ᱦᱚᱲ ᱜᱮᱛᱚ ᱟᱹᱛᱩ ᱨᱮᱜᱮ ᱠᱚ ᱵᱚᱥᱚᱵᱟᱥᱟ ᱦᱮᱸᱥᱮ ᱡᱮᱡᱟᱨ ᱟᱛᱳ ᱨᱮᱱ ᱦᱚᱲᱮᱢ ᱥᱟᱢᱵᱲᱟᱣ ᱞᱮᱠᱚ ᱠᱷᱟᱱ ᱜᱮᱮ ᱴᱷᱤᱠ ᱜᱮᱠᱚ ᱟᱸᱡᱚᱢᱟ ᱟᱨ ᱡᱚᱠᱷᱚᱱ ᱚᱱᱟ ᱨᱮᱱᱟᱜ ᱡᱟᱦᱟᱸ ᱯᱚᱫᱚᱠᱠᱷᱮᱯ ᱢᱟ ᱵᱟᱠᱚ ᱮᱠᱷᱟᱱ ᱡᱩᱫᱤ ᱡᱟᱦᱟᱸᱭ ᱯᱮ ᱯᱨᱳᱜᱨᱟᱢᱟ ᱡᱮ ᱡᱩᱨᱤ
ᱦᱚᱸ
ᱦᱚᱸ ᱚᱱᱠᱟᱜᱮ ᱟᱛᱳ ᱨᱮᱱ ᱦᱚᱲᱜᱮ ᱢᱟᱹᱡᱷᱤ ᱜᱚᱰᱮᱛ ᱠᱚᱜᱮ ᱴᱷᱤᱠ ᱵᱟᱹᱱᱩᱜ ᱠᱚ ᱠᱷᱱᱟ ᱪᱤᱠᱟᱹ ᱪᱮᱫᱟᱜ ᱫᱚ ᱵᱟᱝ ᱦᱩᱭᱩᱜᱼᱟ ᱱᱚᱝ ᱠᱟ
ᱦᱩᱸ ᱦᱩᱸ ᱦᱩᱸ
ᱚᱱᱟ ᱫᱚ ᱟᱵᱚ ᱨᱮᱱ ᱫᱚ ᱡᱮᱡᱟᱨ ᱟᱛᱚ ᱨᱮᱱ ᱢᱟᱹᱡᱷᱤ ᱜᱚᱰᱮᱛ ᱠᱚᱜᱮ ᱦᱮᱱᱟᱜ ᱠᱚᱣᱟ ᱩᱱᱠᱩ ᱜᱮᱠᱚ ᱴᱷᱤᱠ ᱠᱚ ᱞᱟᱹᱭ ᱞᱮᱠᱷᱟᱱ ᱜᱚᱴᱟ ᱨᱮᱱ ᱦᱚᱲ ᱜᱮᱠᱚ ᱥᱩᱫᱷᱨᱟᱹᱜᱼᱟ ᱠᱟᱨᱚᱱ ᱟᱵᱚ ᱜᱮᱛᱚ ᱢᱤᱫ ᱵᱟᱹᱱᱩᱜ ᱵᱚᱱᱟ ᱾ ᱡᱚᱛᱚ ᱦᱚᱲ ᱢᱟ ᱵᱟᱠᱚ ᱥᱚᱢᱟᱱᱟ ᱚᱠᱚᱭ ᱫᱚ ᱯᱨᱳᱜᱨᱟᱢ ᱮ ᱠᱩᱥᱤᱭᱟᱜᱼᱟ ᱚᱠᱚᱭ ᱫᱚ ᱵᱟᱭ ᱠᱩᱥᱤᱭᱟᱜᱼᱟ ᱾ ᱦᱩᱸ ᱩᱸ
ᱛᱚ ᱟᱹᱵᱤᱱ ᱪᱮᱫ ᱚᱱᱟᱠᱚ ᱯᱨᱳᱜᱨᱟᱢ ᱵᱤᱱ ᱠᱩᱥᱤᱭᱟᱜ ᱜᱮᱭᱟ ᱥᱮ ᱵᱟᱝ ᱛᱟᱦᱚᱞᱮ?
ᱟᱹᱞᱤᱧ ᱫᱚ ᱵᱟᱹᱞᱤᱧ ᱠᱩᱥᱤᱭᱟᱜᱼᱟ ᱚᱱᱟ ᱠᱚᱫᱚ ᱟᱹᱞᱤᱧ ᱫᱚ ᱳᱭ ᱟᱵᱚᱱᱟᱜ ᱥᱟᱱᱛᱟᱲ ᱥᱚᱢᱟᱡᱽ ᱨᱮᱱᱟᱜ ᱜᱮ ᱚᱱᱟ ᱛᱮᱜᱮ ᱞᱟᱹᱭ ᱟᱹᱞᱤᱧ ᱵᱤᱱ ᱚᱱᱟ ᱛᱮᱜᱮ ᱟᱹᱰᱤ ᱵᱷᱟᱹᱜᱮ ᱟᱹᱞᱤᱧᱟᱜ ᱫᱚ ᱴᱟᱢᱟᱠ ᱛᱩᱢᱫᱟᱜ ᱠᱚᱞᱤᱧ ᱟᱸᱡᱚᱢ ᱞᱮᱠᱷᱟᱱ ᱜᱮ ᱟᱹᱞᱤᱧ ᱫᱚ ᱫᱟᱠᱟ ᱢᱟᱠᱟ ᱦᱚᱸ ᱵᱟᱝ ᱩᱫᱩᱜ ᱛᱟᱹᱞᱤᱧᱟ ᱱᱚᱝᱠᱟ
ᱥᱮ
ᱦᱩᱸ ᱦᱩᱸ ᱟᱹᱞᱤᱧ ᱫᱚ ᱚᱱᱟ ᱠᱚᱨᱮ ᱫᱚ ᱞᱟᱦᱟ ᱨᱮᱜᱮ ᱢᱟᱱᱮ ᱟᱵᱚᱣᱟᱜ ᱠᱟᱞᱪᱟᱨ ᱨᱮᱱᱟᱜ ᱦᱚᱸ ᱟᱞᱮ ᱫᱚ ᱟᱞᱮ ᱫᱚ ᱚᱱᱟ ᱠᱚ ᱛᱮ ᱜᱮᱞᱮ ᱮᱱᱮᱡ ᱟᱸᱜᱮᱭᱟ ᱟᱞ ᱥᱮᱫ ᱫᱚ ᱦᱳᱭ ᱦᱩ
ᱵᱟᱰᱟᱭ ᱜᱮᱭᱟ ᱡᱟᱱᱤ ᱠᱤᱪᱷᱩ ᱫᱚ
ᱦᱮᱸ
ᱥᱮᱨᱮᱧ ᱠᱚᱫᱚ ᱵᱤᱱ ᱵᱟᱲᱟᱭ ᱜᱮᱭᱟ ᱛᱟᱦᱚᱞᱮ
ᱪᱮᱫ ᱦᱚᱸ ᱪᱮᱫᱟᱜ ᱵᱟᱝ ᱮᱱᱮᱡ ᱮᱢ ᱵᱟᱲᱟᱭ ᱠᱷᱟᱱ ᱥᱮᱨᱮᱧ ᱫᱚ ᱵᱟᱢ ᱵᱟᱲᱟᱭᱟ?
ᱚᱵᱳᱥᱥᱳᱭ ᱚᱵᱳᱥᱥᱳᱭ ᱵᱟᱲᱟᱭ ᱞᱟᱠᱛᱤᱜ ᱠᱟᱱᱟ ᱾
ᱦᱩᱸ ᱡᱚᱛᱚ ᱥᱮᱨᱮᱤᱧ ᱜᱮᱞᱤᱧ ᱵᱟᱰᱟᱭᱟ ᱫᱚᱝ, ᱞᱟᱜᱽᱬᱮ, ᱵᱟᱦᱟ, ᱥᱚᱦᱨᱟᱭ ᱦᱩ ᱢᱟᱜ ᱢᱚᱬᱮ
ᱟᱪᱪᱷᱟ ᱚᱱᱠᱟᱜᱮ ᱫᱚᱨᱠᱟᱨ ᱠᱟᱱᱟ ᱥᱚᱢᱟᱡᱽ ᱚᱵᱳᱥᱥᱳᱭ ᱠᱩᱥᱤᱭᱟᱜ ᱜᱮᱭᱟ ᱞᱤᱧ ᱮᱠᱫᱚᱢ ᱢᱟᱱᱮ ᱮᱴᱟᱜ ᱠᱤᱪᱷᱩ ᱢᱟᱱᱮ ᱵᱟᱭᱨᱮ ᱥᱳᱥᱟᱭᱤᱴᱤ ᱵᱟᱭᱨᱮ ᱵᱟᱞᱤᱧ ᱠᱩᱥᱤᱭᱟᱜ ᱜᱮᱭᱟ ᱩᱱᱟᱹᱜ ᱴᱟ ᱫᱚ
ᱦᱳᱭ ᱟᱨ ᱱᱮᱛᱟᱨ ᱨᱮᱱ ᱠᱚᱲᱟ ᱜᱤᱨᱟᱹ ᱢᱟ ᱦᱟᱱᱮ ᱢᱟᱜᱚᱬᱮ ᱫᱚᱱ ᱠᱚ ᱵᱟ ᱠᱚ ᱵᱟᱲᱟᱭᱟ ᱩᱱᱠᱩ ᱰᱤᱡᱮ ᱮᱱᱮᱡ ᱞᱮᱭᱟ ᱠᱚᱢ ᱴᱷᱤᱠ ᱜᱮᱠᱚ ᱫᱟᱲᱮᱜᱼᱟ
ᱦᱮᱸ ᱦᱮᱸ ᱦᱩᱸ